ᱦᱮᱞᱳ
ᱦᱟᱸ ᱟᱸᱡᱚᱢᱚᱜ ᱠᱟᱱᱟ
ᱦᱮᱸ ᱢᱚᱸᱡᱽ ᱛᱮᱫᱚ ᱵᱟᱝ ᱟᱸᱡᱚᱢᱚᱜ ᱠᱟᱱᱟ᱾
ᱟᱪᱪᱷᱟ ᱱᱤᱛᱚᱜ ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱᱟ᱾
ᱟᱸᱻ ᱱᱟᱯᱟᱭ ᱵᱟᱲᱟ ᱜᱮ ᱢᱮᱱᱟᱜ ᱯᱮᱭᱟ
ᱦᱚᱸ ᱱᱟᱯᱟᱭ ᱵᱟᱲᱟ ᱜᱮ ᱟᱯᱮ ᱪᱮᱫ ᱞᱮᱠᱟ ᱢᱮᱱᱟᱜ ᱯᱮᱭᱟ
ᱟᱞᱮ ᱦᱚᱸ ᱱᱟᱯᱟᱭ ᱜᱮ᱾
ᱟᱪᱪᱷᱟ
ᱤᱭᱟᱹ ᱪᱤᱠᱚᱯᱮ ᱪᱤᱠᱟ ᱵᱟᱲᱟᱭᱫᱟ?
ᱪᱮᱫ ᱦᱚᱸ ᱵᱟᱚᱞᱮ ᱪᱤᱠᱟᱭᱮᱜᱼᱟ, ᱛᱤᱦᱤᱧ ᱜᱟᱯᱟ ᱫᱚ ᱟᱨ ᱪᱮᱫ? ᱫᱟᱜ ᱦᱚᱸ ᱩᱱᱟᱹᱜ ᱵᱟᱭ ᱫᱟᱜ ᱠᱟᱜᱼᱟ ᱨᱚᱦᱚᱭ ᱠᱟᱹᱢᱤ ᱠᱚᱦᱚᱸ ᱟᱹᱣᱨᱤᱭᱟᱜᱼᱟ
ᱚ ᱟᱪᱪᱷᱟ
ᱟᱯᱮ ᱫᱚ ᱪᱮᱜ ᱠᱚᱯᱮ ᱪᱤᱠᱟ ᱵᱟᱲᱟᱭᱮᱜᱼᱟ?
ᱟᱞᱮ ᱦᱚᱸ ᱚᱱᱠᱟᱜᱮ ᱨᱚᱦᱚᱭ ᱠᱟᱹᱢᱤ ᱠᱚᱫᱚ ᱟᱹᱣᱨᱤ ᱮᱛᱚᱦᱚᱵᱚᱜᱼᱟ᱾ ᱫᱟᱜ ᱫᱚ ᱫᱟᱜᱼᱮᱜ ᱜᱮᱭᱟᱭ᱾ ᱟᱫᱚ ᱤᱭᱟᱹ ᱠᱚ ᱟᱹᱣᱨᱤ ᱦᱟᱨᱟᱜᱼᱟ ᱜᱟᱹᱪᱷᱤ ᱠᱚ᱾
ᱟᱪᱪᱷᱟ
ᱦᱚᱭ
ᱟ ᱪᱮᱜ ᱞᱮᱠᱟ ᱛᱟᱞᱮ ᱩᱞ ᱦᱟᱦᱟ ᱠᱚᱫᱚ ᱯᱮ ᱢᱟᱱᱟᱣ ᱠᱮᱜᱼᱟ ᱥᱮ ᱵᱟᱝ?
ᱦᱮᱸ ᱢᱟᱱᱟᱣ ᱠᱮᱭᱟᱞᱮ ᱪᱷᱴᱚ ᱠᱷᱟᱴᱳ ᱱᱚᱸᱰᱮ ᱚᱲᱟᱜ ᱤᱭᱟᱹ ᱨᱮᱜᱮ ᱚᱲᱟᱜ ᱟᱹᱛᱩ ᱨᱮᱜᱮ᱾ ᱟᱹᱛᱳ ᱨᱮᱜᱮ, ᱦᱳᱭ ᱟᱯᱮ?
ᱦᱚᱸ ᱟᱞᱮ ᱦᱚᱸᱞᱮ ᱢᱟᱱᱟᱣ ᱠᱮᱜᱼᱟ᱾
ᱚ
ᱚᱱᱛᱮ ᱠᱷᱚᱱᱤ ᱱᱤᱛᱚᱜ ᱫᱷᱟᱨᱟ ᱜᱮ ᱦᱮᱡ ᱦᱩᱭ ᱠᱟᱱᱟ, ᱟ ᱡᱤᱨᱟᱹᱣ ᱵᱟᱲᱟ ᱦᱩᱭ ᱟᱠᱟᱱᱟ᱾
ᱟ ᱟᱪᱪᱷᱟ ᱟᱫᱚ ᱪᱮᱜ ᱞᱮᱠᱟ ᱯᱮ ᱢᱟᱱᱟᱣᱟ ᱢᱟᱱᱮ ᱫᱚᱢᱮ ᱥᱟᱸᱜᱮ ᱦᱚᱲ ᱥᱮ ᱠᱚᱢ ᱦᱚᱲ ᱛᱮᱜᱮ?
ᱵᱟᱝ ᱥᱟᱸᱜᱮ ᱦᱚᱲᱛᱮ ᱜᱮᱞᱮ ᱢᱟᱱᱟ᱾
ᱟ
ᱚᱱᱮᱝᱠᱟ ᱟᱞᱮ ᱟᱹᱛᱩ ᱩᱛᱟᱹᱨ ᱨᱮᱢᱟ ᱵᱟᱭ ᱦᱩᱭ ᱠᱟᱱᱟ, ᱚᱱᱟ ᱟᱞᱮ ᱟᱹᱛᱩ ᱠᱷᱚᱱ ᱠᱤᱪᱷᱩ ᱥᱟᱺᱜᱤᱧ ᱧᱚᱜ ᱨᱮ᱾
ᱦᱮᱸ
ᱚᱱᱮ ᱢᱤᱫᱴᱤᱡ ᱟᱹᱛᱩ ᱯᱟᱨᱚᱢ ᱨᱮ ᱢᱟᱱᱮ ᱥᱩᱨ ᱫᱚ ᱥᱩᱨ ᱜᱮᱭᱟ᱾ ᱚᱱᱮ ᱚᱸᱰᱮ ᱟᱫᱚ ᱥᱟᱸᱜᱮ ᱦᱚᱲ ᱠᱚᱜᱮ ᱢᱟᱱᱮ ᱚᱱᱟ ᱟᱹᱛᱩ ᱨᱮᱱ ᱫᱚ ᱡᱷᱚᱛᱚ ᱞᱮᱠᱟᱜ ᱜᱮ ᱟᱨ ᱚᱝᱠᱟ ᱤᱱᱟᱹ ᱥᱩᱨ ᱠᱚᱨᱮᱱ ᱢᱟᱠᱚ ᱥᱮᱱᱚᱜ ᱜᱮᱭᱟ᱾
ᱦᱮᱸ
ᱥᱟᱸᱜᱮ ᱦᱚᱲ
ᱟ
ᱟᱫᱚ ᱫᱟᱜᱮᱜ ᱛᱟᱦᱮᱸᱜ ᱠᱟᱹᱴᱤᱡ ᱫᱟᱜ ᱛᱮᱜᱮ ᱠᱟᱹᱴᱤᱡ ᱚᱥᱩᱵᱤᱫᱟ ᱦᱩᱭᱱᱟ᱾
ᱚ ᱫᱟᱜ ᱠᱮᱜᱼᱟᱭ?
ᱦᱚ ᱫᱟᱜ ᱡᱚᱨᱚᱜ ᱠᱟᱱ
ᱟ ᱟᱫᱚ ᱢᱮᱱᱫᱟᱠᱚ ᱡᱩᱫᱤ ᱫᱟᱜ ᱦᱤᱡᱩᱜᱼᱟ ᱛᱟᱦᱞᱮ ᱥᱟᱹᱜᱩᱱ ᱱᱟ ᱪᱮᱜ ᱵᱟᱠᱚ ᱢᱮᱱᱟ ᱚᱝᱠᱟ?
ᱦᱳᱭ ᱦᱳᱭ ᱫᱟᱜ ᱞᱮᱠᱷᱟᱱ ᱫᱚ ᱥᱟᱹᱜᱩᱱᱚᱜ ᱜᱮᱭᱟ᱾
ᱦᱳᱭ
ᱫᱟᱜ ᱡᱚᱨᱟᱭ ᱨᱮᱦᱚᱸ ᱢᱤᱫ ᱜᱷᱟᱹᱲᱤᱡ ᱢᱟ ᱢᱟᱱᱟᱣ ᱦᱩᱭᱩᱜ ᱜᱮᱭᱟ᱾
ᱦᱳᱭ ᱦᱳᱭ
ᱥᱮᱴᱨᱟ ᱟᱠᱟᱱ ᱛᱟᱹᱠᱤᱱᱟ ᱟᱹᱠᱤᱱᱟᱜ ᱱᱮᱰᱟ ᱢᱟᱦᱟᱸ ᱟᱨ ᱫᱟᱜᱽ ᱟᱨ ᱡᱟᱹᱯᱩᱫ ᱡᱟᱦᱟᱸ ᱜᱮ᱾ ᱢᱟᱱᱟᱣ ᱫᱚ ᱦᱩᱭᱩᱜ ᱜᱮᱭᱟ᱾
ᱦᱚᱭ
ᱟᱯᱮ ᱥᱮᱫ ᱫᱚ ᱠᱷᱟᱹᱞᱤ ᱱᱚᱝᱠᱟ ᱱᱤᱛᱚᱜ ᱠᱷᱟᱹᱞᱤ ᱵᱚᱸᱜᱟ ᱵᱩᱨᱩ ᱜᱮ ᱦᱩᱭᱩᱜᱼᱟ, ᱥᱮ ᱛᱟᱨᱟᱥᱤᱧ ᱵᱮᱲᱟ ᱡᱟᱦᱟᱱᱟᱜ ᱯᱨᱳᱜᱨᱟᱢ ᱠᱚ ᱟᱨᱚ ᱦᱩᱭᱩᱜᱼᱟ?
ᱟᱨ ᱟᱞᱮ ᱫᱚ ᱱᱚᱸᱰᱮ ᱟᱞᱮ ᱥᱩᱫᱩ ᱟᱹᱛᱩ ᱢᱮᱱᱟᱜᱼᱟ ᱢᱤᱫᱴᱮᱝ ᱟᱹᱛᱩ ᱟᱞᱮ ᱟ-ᱟᱹᱛᱩ ᱥᱩᱢᱩᱝ ᱜᱮᱞᱮ ᱠᱚᱨᱟᱣᱟ᱾
ᱟᱪᱪᱷᱟ
ᱦᱳᱭ ᱦᱳᱭ ᱱᱟᱥᱮᱱᱟᱜ ᱵᱚᱸᱜᱟ ᱵᱩᱨᱩ ᱠᱚ ᱦᱩᱭᱩᱜᱼᱟ᱾
ᱮᱸᱻ
ᱦᱩᱸ ᱟᱨ ᱫᱤᱭᱮ ᱯᱚᱨᱚ ᱚᱱᱟ ᱱᱤᱭᱟᱹ ᱠᱤᱪᱷᱩ ᱠᱟᱛᱷᱟ ᱠᱚ ᱜᱟᱞᱚᱪ ᱦᱩᱭᱩᱜᱼᱟ ᱚᱱᱠᱟᱜᱮ ᱦᱚᱲ ᱠᱚ ᱞᱟᱹᱭ ᱟ ᱦᱩᱭᱩᱜᱼᱟ ᱚᱱᱟᱜᱮ ᱚᱱᱠᱟᱜ ᱜᱮ
ᱦᱮᱸᱻᱦᱮᱸᱻ
ᱦᱮᱸ᱾
ᱟᱞᱮ ᱥᱮᱫ ᱦᱚᱸ ᱦᱩᱭᱩᱜ ᱜᱮᱭᱟ ᱢᱟᱱᱮ ᱱᱤᱛᱚᱜ ᱫᱚ ᱡᱟᱨᱣᱟ ᱧᱚᱜᱚᱜ ᱜᱮᱭᱟ ᱠᱚ ᱥᱮ ᱵᱩᱲᱟᱹᱭᱟᱜ ᱢᱟᱱᱮ ᱟᱹᱛᱩ ᱨᱮ ᱵᱩᱲᱦᱤ ᱮᱨᱟ ᱠᱚ ᱱᱚᱝᱠᱟ ᱥᱮ ᱤᱭᱟᱹ ᱧᱚᱜ ᱦᱚᱲ ᱠᱚ ᱠᱚ ᱥᱮᱱᱚᱜ ᱜᱮᱭᱟ ᱠᱚ ᱟᱫᱚ ᱥᱮᱨᱮᱧ ᱠᱚ ᱦᱩᱭᱩᱜ ᱜᱮᱭᱟ ᱥᱮᱨᱮᱧ ᱛᱚᱨᱟᱠᱚ ᱦᱩᱭᱮᱱ ᱜᱮᱭᱟ
ᱦᱳᱭ ᱦᱳᱭ ᱾
ᱫᱷᱤᱱᱟᱹᱱ ᱵᱮᱞᱟ ᱫᱚ ᱦᱟᱸᱜ ᱮᱥᱯᱚᱨᱴ ᱠᱚ ᱦᱩᱭᱩᱜᱼᱟ᱾
ᱦᱮᱸ
ᱜᱤᱫᱽᱨᱟᱹ ᱠᱚ
ᱦᱳᱭ ᱟᱪᱪᱷᱟ ᱚᱱᱟ ᱦᱚᱸ ᱱᱟᱯᱟᱭ ᱜᱮ᱾
ᱦᱮᱸ
ᱟᱯᱮ ᱥᱮᱫ ᱛᱚᱵᱮ ᱨᱚᱦᱚᱭ ᱠᱚᱫᱚ ᱛᱤᱱᱟᱹᱜ ᱥᱟᱺᱜᱤᱧᱟ?
ᱪᱮ?
ᱨᱚᱦᱚᱭ ᱠᱚᱫᱚ ᱟᱨ ᱛᱤᱱᱟᱹᱜ ᱥᱟᱺᱜᱤᱧᱟ ᱠᱮᱜᱼᱟ ᱯᱮ?
ᱚ ᱟᱹᱣᱨᱤᱭᱟᱜᱼᱟ ᱟᱹᱣᱨᱤ ᱟᱹᱣᱨᱤ ᱦᱟᱨᱟᱜᱼᱟ ᱜᱟᱹᱪᱷᱤ ᱠᱚ ᱾ ᱜᱟᱹᱪᱷᱤ ᱠᱚ ᱦᱟᱨᱟᱜ ᱜᱟᱹᱪᱷᱤ ᱠᱚ ᱦᱟᱨᱟ ᱞᱮᱱᱠᱷᱟᱱ ᱨᱚᱦᱚᱭ ᱫᱚ ᱦᱩᱭᱩᱜᱼᱟ ᱫᱟᱜ ᱫᱚᱭ ᱫᱟᱜ ᱠᱟᱜ ᱜᱮᱭᱟ᱾ ᱾
ᱦᱮᱸᱻᱦᱮᱸᱻ
ᱨᱚᱦᱚᱭ ᱠᱚᱜᱮ ᱵᱟᱠᱤ ᱢᱮᱱᱟᱜᱼᱟ᱾
ᱦᱮᱸ ᱱᱚᱛᱮ ᱦᱚᱞᱟ ᱠᱷᱚᱱᱮ ᱫᱟᱜᱮᱜᱼᱟ᱾
ᱟ
ᱦᱚᱞᱟ ᱧᱤᱫᱟᱹ ᱫᱚ ᱥᱟᱫᱽ ᱫᱟᱜ ᱟᱠᱟᱫ ᱜᱮᱭᱟ, ᱛᱮᱦᱮᱧ ᱦᱚᱸᱭ ᱫᱟᱜ ᱟᱠᱟᱫ ᱜᱮᱭᱟ ᱢᱚᱴᱟᱢᱩᱴᱤ ᱫᱚᱥ ᱵᱟᱡᱮ ᱫᱷᱟᱹᱵᱤᱡ ᱫᱚ ᱴᱟᱠ ᱴᱚᱠ ᱫᱟᱜᱮᱫ ᱠᱮᱫᱟ ᱱᱤᱭᱟᱹ ᱱᱤᱛᱚᱜ ᱜᱮ ᱯᱷᱟᱸᱠᱟ ᱧᱚᱜ ᱟᱠᱟᱜᱼᱟᱭ ᱟᱨᱚ ᱨᱤᱢᱤᱞ ᱧᱮᱞᱚᱜ ᱠᱟᱱᱟ᱾
ᱦᱮᱸ, ᱦᱳᱭ ᱾ ᱦᱮᱸ ᱾
ᱟᱯᱮ ᱥᱮᱫ ᱫᱤᱥᱚᱢ ᱫᱚ ᱚᱠᱟ ᱥᱮ
ᱟ ᱵᱮᱝᱜᱚᱞ ᱫᱤᱥᱚᱢ ᱾
ᱟᱪᱪᱷᱟ ᱾
ᱟᱯᱮ ᱫᱚ?
ᱟᱞᱮ ᱱᱚᱛᱮ ᱡᱷᱟᱲᱠᱷᱚᱸᱰ ᱫᱤᱥᱚᱢ ᱾
ᱟᱸᱭ ᱾ ᱱᱟᱯᱟᱭ ᱜᱮ᱾ ᱟᱨ ᱤᱭᱟᱹ ᱠᱷᱚᱱ ᱫᱚ ᱛᱤᱱᱟᱹᱜ ᱯᱮ ᱥᱟᱺᱜᱤᱧ ᱧᱚᱜᱼᱟ ᱡᱟᱦᱟᱸ ᱚᱱᱟ ᱛᱮᱦᱮᱧ ᱦᱩᱞ ᱡᱟᱦᱟᱸ ᱵᱷᱚᱜᱽᱱᱟᱰᱤᱦ ᱚᱱᱟ ᱚᱱᱟ ᱠᱷᱚᱱ ᱫᱚ?
ᱚᱱᱟ ᱠᱷᱚᱱ ᱫᱚ ᱟᱞᱮ ᱫᱚ ᱟᱹᱰᱤ ᱥᱟᱺᱜᱤᱧ ᱟᱞᱮ ᱾ ᱟᱞᱮ ᱫᱚ ᱱᱚᱛᱮ ᱯᱩᱨᱵᱤ ᱥᱤᱝᱵᱷᱩᱢ ᱡᱤᱞᱟ ᱨᱮ ᱯᱟᱲᱟᱜᱼᱟ᱾
ᱟᱸᱻ
ᱥᱟᱺᱜᱤᱧ ᱜᱮᱭᱟᱞᱮ
ᱟᱸᱻ ᱚ ᱡᱟᱦᱟᱸ ᱚᱸᱰᱮ ᱵᱷᱚᱜᱽᱱᱟᱰᱤᱦ ᱨᱮ ᱚᱸᱰᱮ ᱫᱚ ᱟᱹᱰᱤ ᱢᱚᱸᱡᱽ ᱠᱚ ᱚᱸᱰᱮ ᱨᱟᱹᱥᱠᱟᱹ ᱛᱮᱠᱚ ᱵᱟᱱᱟᱣᱟ ᱥᱮ?
ᱦᱳᱭ, ᱚᱱᱠᱟ ᱪᱟᱞᱟᱣ ᱢᱟ ᱵᱟᱝ ᱪᱟᱞᱟᱣ ᱦᱩᱭ ᱠᱟᱱᱟ, ᱢᱳᱵᱟᱭᱤᱞ ᱠᱚᱨᱮ ᱤᱭᱩᱴᱩᱵᱽ ᱠᱚᱨᱮ ᱜᱮ ᱧᱮᱞ ᱦᱩᱭ ᱵᱟᱲᱟ ᱟᱠᱟᱱᱟ᱾
ᱦᱳᱭ
ᱟᱫᱚ ᱚᱠᱛᱚ ᱠᱚ ᱵᱟᱝᱛᱮ ᱥᱮᱱ ᱵᱟᱝ ᱦᱩᱭ ᱠᱟᱱᱟ ᱾
ᱚ
ᱟᱨ ᱥᱟᱺᱜᱤᱧ ᱦᱚᱸ ᱠᱟᱹᱴᱤᱡ ᱥᱟᱺᱜᱤᱧ ᱧᱚᱜ ᱜᱮᱭᱟ ᱾ ᱚᱱᱮ
ᱚᱸᱻ
ᱡᱟᱦᱟᱸ ᱛᱤᱥ ᱡᱩᱫᱤ ᱥᱮᱴᱮᱨ ᱵᱟᱹᱧ ᱫᱟᱲᱮᱭᱟᱜ ᱠᱷᱟᱱ ᱾
ᱦᱳᱭ ᱦᱳᱭ, ᱯᱚᱨᱮ ᱠᱚᱥᱮ ᱾
ᱦᱩᱭᱩᱜᱼᱟ ᱾
ᱦᱮᱸ ᱾
ᱱᱚᱝᱠᱟ ᱢᱟᱵᱚ ᱢᱟᱱᱟᱣᱭᱮᱫ ᱜᱮᱭᱟ, ᱱᱤᱭᱟᱹ ᱠᱚᱨᱮ ᱢᱟ, ᱟᱫᱚ ᱟᱹᱠᱤᱱᱟᱜ ᱡᱟᱱᱟᱢ ᱵᱷᱤᱴᱟᱹ ᱞᱮᱵᱮᱫ ᱟᱹᱜᱩ ᱞᱮᱠᱷᱟᱱ ᱠᱟᱹᱴᱤᱡ ᱢᱚᱡᱽ ᱧᱚᱜ ᱵᱩᱡᱷᱟᱹᱜᱼᱟ ᱾
ᱦᱳᱭ ᱦᱳᱭ ᱾
ᱟᱯᱮ ᱫᱚ ᱥᱮᱱ ᱵᱟᱲᱟ ᱟᱠᱟᱱᱟ ᱯᱮ?
ᱵᱟᱝ ᱵᱟᱝ ᱥᱮᱱ ᱫᱚ ᱵᱟᱝ ᱦᱩᱭ ᱟᱠᱟᱱᱟ ᱾ ᱚᱸ ᱛᱟᱦᱚᱞᱮ ᱟᱨ ᱪᱮᱫ ᱠᱚᱯᱮ ᱪᱤᱠᱟᱹ ᱵᱟᱲᱟᱭ ᱜᱮᱭᱟ, ᱠᱟᱹᱢᱤ ᱠᱚ? ᱚᱱᱟ ᱦᱩᱲᱩ ᱨᱚᱦᱚᱭ ᱠᱚ ᱵᱟᱫ ᱠᱟᱛᱮᱫ᱾
ᱨᱚᱦᱚᱭ ᱠᱚ ᱵᱟᱫᱽ ᱠᱟᱛᱮ ᱫᱚ ᱠᱟᱹᱢᱤ ᱫᱚ, ᱠᱟᱹᱢᱤ ᱦᱩᱭᱩᱜ ᱜᱮᱭᱟ ᱾
ᱦᱮᱸ ᱾
ᱠᱟᱹᱢᱤ ᱫᱚ ᱢᱮᱱᱟᱜ ᱜᱮᱭᱟ ᱱᱚᱝᱠᱟ ᱠᱟᱹᱢᱤ ᱥᱤᱞᱟᱹᱭ ᱥᱮᱱᱴᱟᱨ ᱠᱚᱨᱮ ᱾
ᱦᱮᱸ ᱾
ᱢᱟᱱᱮ ᱚᱱᱠᱟ ᱯᱷᱨᱤ ᱫᱚ ᱵᱟᱝ ᱛᱟᱦᱮᱸ ᱦᱩᱭᱩᱜᱼᱟ, ᱱᱤᱡᱮᱨᱟᱜ ᱡᱟᱦᱟᱸ ᱛᱤᱱᱟᱹᱜ ᱤᱱᱟᱹᱜ ᱫᱚ ᱠᱚᱨᱟᱣ ᱦᱩᱭᱩᱜ ᱜᱮᱭᱟ᱾
ᱦᱮᱸ
ᱱᱤᱛᱚᱜ ᱫᱚ ᱦᱟᱸᱜ ᱨᱚᱦᱚᱭ ᱠᱟᱹᱢᱤ ᱨᱚᱦᱚᱭ ᱠᱚ ᱪᱟᱵᱟ ᱵᱟᱲᱟ ᱠᱟᱛᱮ, ᱟᱨᱚ ᱱᱤᱡᱮᱨᱟᱜ ᱠᱟᱹᱢᱤ ᱠᱚ ᱧᱮᱞ ᱦᱩᱭᱩᱜᱼᱟ᱾
ᱦᱮᱸ
ᱚᱱᱟ ᱢᱟ ᱚᱲᱟᱜ ᱨᱮᱭᱟᱜ ᱠᱟᱹᱢᱤ ᱠᱟᱱᱟ, ᱡᱟᱦᱟᱸ ᱛᱤᱨᱮ ᱯᱷᱤᱨᱤ ᱴᱟᱭᱤᱢ ᱠᱚᱨᱮ᱾
ᱦᱮᱸ
ᱟᱨ ᱚᱱᱠᱟ ᱵᱟᱦᱨᱮ ᱠᱚᱨᱮ ᱢᱟ ᱠᱟᱹᱢᱤ ᱧᱟᱢᱚᱜ ᱜᱮ᱾
ᱦᱮᱸ, ᱚᱸ
ᱟᱯᱮ ᱫᱚ ᱪᱮᱫ ᱠᱚᱯᱮ ᱠᱟᱹᱢᱤ ᱵᱟᱲᱟᱭᱟ?
ᱠᱟᱹᱢᱤ ᱠᱚᱫᱚ ᱚᱱᱠᱟ ᱫᱚ ᱵᱟᱝ ᱱᱤᱛᱚᱜ ᱚᱞᱚᱜ -ᱯᱟᱲᱦᱟᱜ ᱠᱚᱜᱮ ᱪᱟᱞᱟᱜ ᱪᱟᱞᱩ ᱦᱟᱛᱟᱲᱚᱜ ᱠᱟᱱᱟ᱾
ᱟᱪᱪᱷᱟ
ᱦᱳᱭ
ᱚᱱᱟ ᱦᱚᱸ ᱱᱤᱦᱟᱹᱛ ᱫᱚᱨᱠᱟᱨ ᱠᱟᱱᱟ᱾
ᱦᱮᱸ
ᱦᱮᱞᱳ!
ᱦᱮᱸ᱾
ᱟᱨ ᱛᱟᱦᱞᱮ ᱵᱟᱦᱨᱮ ᱟᱯᱮ ᱵᱟᱦᱨᱮ ᱥᱮᱫ ᱨᱮᱜᱮ ᱢᱮᱱᱟᱜ ᱯᱮᱭᱟ, ᱚᱲᱟᱜ ᱠᱚᱨᱮ ᱦᱚᱸ ᱵᱟᱹᱱᱩᱜ ᱯᱮᱭᱟ?
ᱥᱮ ᱚᱲᱟᱜ ᱠᱷᱚᱱ ᱜᱮ ᱚᱞᱚᱜ ᱯᱟᱲᱦᱟᱜ ᱫᱚ ᱦᱩᱭᱩᱜ ᱠᱟᱱᱟ?
ᱟᱡ ᱫᱚ ᱵᱟᱨᱦᱮ ᱨᱮ ᱛᱟᱦᱮᱱᱟ ᱟᱫᱚ ᱫᱤᱭᱮ ᱯᱚᱨ ᱱᱤᱛᱚᱜ ᱫᱚ ᱚᱲᱟᱜ ᱚᱲᱟᱜ ᱥᱮᱡᱽ ᱦᱮᱡ ᱦᱩᱭ ᱟᱠᱟᱱᱟ᱾
ᱟᱪᱪᱷᱟ
ᱦᱳᱭ ᱱᱟᱥᱮ ᱱᱟᱜ ᱨᱩᱣᱟᱹ ᱵᱟᱲᱟ ᱠᱚ ᱦᱩᱭᱩᱜ ᱠᱟᱱ ᱛᱟᱦᱮᱱᱟ᱾ ᱟᱫᱚ ᱚᱱᱟᱛᱮ ᱚᱲᱟᱜ ᱦᱮᱡ ᱦᱩᱭ ᱟᱠᱟᱱᱟ᱾
ᱟᱪᱪᱷᱟ, ᱦᱳᱭ᱾
ᱦᱳᱭ
ᱫᱟᱜ ᱡᱟᱹᱯᱩᱫ ᱤᱫᱟᱭ ᱥᱮ?
ᱦᱮᱸ ᱱᱚᱜ ᱼᱚᱭ ᱛᱚ, ᱱᱤᱛᱚᱜ ᱦᱚᱸ ᱢᱟᱼ ᱢᱟᱫᱟ ᱠᱩ ᱢᱤᱱᱟᱜ ᱜᱤᱭᱟ᱾
ᱦᱟᱸ ᱦᱟᱸ ᱚᱱᱠᱟ ᱦᱳᱭ ᱵᱟᱲᱟᱜ ᱠᱟᱱ ᱜᱮᱭᱟ ᱱᱚᱛᱮ ᱦᱚᱸ, ᱴᱚᱴᱠᱟ ᱫᱟᱜ ᱫᱟᱜ ᱠᱚ ᱨᱮ ᱞᱚᱦᱚᱫ ᱞᱮᱱᱠᱷᱟᱱ ᱫᱚ ᱚᱱᱠᱟ ᱦᱩᱭᱩᱜ ᱜᱮᱭᱟ᱾
ᱦᱮᱸ
ᱦᱟᱯᱮ ᱥᱮᱫ ᱯᱟᱲᱦᱟᱜ ᱠᱟᱱᱟ ᱯᱮ᱾ ᱱᱚᱣᱟ ᱚᱞᱪᱤᱠᱤ ᱠᱚᱫᱚ ᱞᱟᱜᱩ ᱟᱠᱟᱱᱟ ᱥᱮ ᱵᱟᱝ ᱜᱮ?
ᱦᱮᱸ ᱜᱚᱴᱟ ᱜᱮ ᱞᱟᱜᱩ ᱟᱠᱟᱱᱟ᱾
ᱟᱪᱪᱷᱟ ᱠᱚᱞᱮᱡᱽ ᱠᱚᱨᱮ ᱫᱚ ᱯᱟᱲᱦᱟᱣ ᱦᱩᱭᱩᱜ ᱠᱟᱱᱟ?
ᱦᱮᱸ ᱠᱚᱞᱮᱡᱽ ᱠᱚᱨᱮ ᱦᱚᱸ, ᱠᱚᱞᱮᱡᱽ ᱠᱚᱨᱮ ᱯᱟᱲᱦᱟᱜ ᱦᱩᱭᱩᱜ ᱠᱟᱱᱟ᱾ ᱤᱧ ᱦᱚᱸ ᱚᱸᱰᱮ ᱠᱷᱚᱡ ᱯᱟᱲᱦᱟᱜ ᱠᱟᱱᱟ᱾ ᱥᱟᱱᱛᱟᱞᱤ ᱛᱮ ᱜᱮ, ᱦᱳᱭ᱾
ᱟᱨ ᱱᱚᱣᱟ ᱤᱥᱠᱩᱞ ᱠᱚᱨᱮ?
ᱦᱮᱸ ᱜᱚᱴᱟ ᱜᱮ ᱪᱟᱹᱞᱩ ᱟᱠᱟᱱᱟ᱾ ᱟᱫ ᱟᱫᱚ ᱫᱚᱢᱮ ᱜᱟᱱ ᱤᱥᱠᱩᱞ ᱠᱚᱫᱚ ᱟᱹᱣᱨᱤ ᱵᱤᱱᱟᱜᱼᱟ᱾
ᱤᱦᱚᱵ ᱟᱠᱟᱱᱟ, ᱡᱟᱦᱟᱸ ᱛᱤᱱᱟᱹᱜ ᱨᱮᱦᱚᱸ ᱱᱤᱛᱚᱜ ᱮᱦᱚᱵ ᱡᱟᱣᱨᱟᱜ ᱠᱟᱱᱟ᱾
ᱦᱮᱸ ᱦᱮᱸ
ᱟᱞᱮᱥᱮᱫ ᱦᱚᱸ ᱚᱱᱠᱟ ᱜᱮ ᱤᱥᱠᱩᱞ ᱠᱚᱨᱮ ᱫᱚ ᱩᱱᱟᱹᱜ ᱵᱟᱭ ᱦᱩᱭᱩᱜ ᱠᱟᱱᱟ᱾ ᱢᱟᱱᱮ ᱦᱩᱭ ᱫᱚ ᱦᱩᱭᱩᱜ ᱠᱟᱱ ᱜᱮᱭᱟ᱾ ᱢᱟᱱᱮ ᱠᱚᱞᱮᱡᱽ ᱠᱚᱨᱮ ᱫᱚ ᱪᱟᱞᱟᱜ ᱠᱟᱱᱟ᱾
ᱦᱮᱸ
ᱤᱥᱠᱩᱞ ᱠᱚᱨᱮ ᱜᱤᱫᱽᱨᱟᱹ ᱠᱟᱹᱴᱤᱡ ᱠᱟᱹᱴᱤᱡ ᱜᱤᱫᱽᱨᱟᱹ ᱡᱚᱵ ᱛᱚᱠ ᱵᱟᱠᱚ ᱪᱮᱫ ᱟᱠᱚᱣᱟ ᱩᱱ ᱵᱷᱩᱨ ᱫᱚ ᱠᱚᱞᱮᱡᱽ ᱨᱮ ᱯᱟᱲᱦᱟᱣ ᱠᱟᱛᱮᱫ ᱦᱚᱸ ᱤᱭᱟᱹ ᱫᱚ ᱵᱟᱝ᱾ ᱡᱤᱛᱮ ᱦᱚᱲ ᱢᱟᱛᱚ ᱵᱟᱲᱟᱭ ᱦᱚᱸ ᱵᱟᱠᱚ ᱵᱟᱲᱟᱭᱟ᱾
ᱦᱮᱸ᱾
ᱱᱩᱝᱠᱟ ᱥᱩᱥᱛᱟ ᱠᱚᱨᱮ ᱠᱷᱚᱱ ᱫᱚ ᱵᱟᱠᱚ ᱯᱟᱲᱦᱟᱣ ᱠᱚᱣᱟ ᱜᱤᱫᱽᱨᱟᱹ ᱠᱚ? ᱟᱹᱛᱩ ᱠᱚᱨᱮ, ᱦᱮᱸ᱾
ᱟᱹᱛᱩ ᱠᱚᱨᱮ ᱫᱚ ᱚᱱᱠᱟ ᱫᱚ ᱵᱟᱹᱱᱩᱜᱼᱟ᱾ ᱢᱤᱫ ᱵᱟᱨᱭᱟ ᱟᱹᱛᱩ ᱠᱚᱨᱮ ᱢᱮᱱᱟᱜᱼᱟ, ᱜᱳᱴᱟ ᱫᱚ ᱵᱟᱹᱱᱩᱜᱼᱟ᱾ ᱦᱮᱸ᱾
ᱱᱮᱛᱮ ᱟᱞᱮ ᱱᱮᱛᱮ ᱭᱚᱫᱚ ᱟᱹᱛᱩ ᱨᱮ ᱯᱟᱲᱦᱟᱣᱮᱫ ᱠᱚᱜᱮᱭᱟ ᱠᱚ᱾ ᱟᱹᱛᱩ ᱨᱮᱫᱚ ᱢᱟ ᱵᱚᱞᱤᱥ ᱵᱟᱝ ᱟ ᱤᱥ -ᱠᱩᱞ ᱨᱮᱜᱮ ᱢᱟᱱᱮ ᱫᱩ ᱜᱷᱚᱱᱴᱟ ᱴᱟᱭᱤᱢ ᱠᱚ ᱮᱢᱟᱣ ᱠᱚ ᱠᱟᱱᱟ, ᱜᱤᱫᱽᱨᱟᱹ ᱠᱚ᱾ ᱟᱫᱚ ᱤᱧ
ᱚᱸ
ᱢᱟᱱᱮ ᱢᱤᱫᱴᱮᱡ ᱢᱟᱪᱮᱫ ᱛᱟᱭ᱾ ᱢᱮᱱᱟᱭ ᱫᱩ ᱜᱷᱚᱱ ᱪᱟᱞᱟᱜᱼᱟᱭ ᱫᱩ ᱜᱷᱚᱱᱴᱟ ᱤᱭᱟᱹ ᱠᱚᱣᱟᱭ, ᱪᱮᱫ ᱟᱠᱚᱣᱟᱭ ᱟᱨ ᱵᱟᱥ ᱦᱩᱭᱱᱟ᱾
ᱦᱮᱸ, ᱟ ᱟᱯ ᱟᱯ ᱯᱚᱛᱤᱴᱤ ᱤᱥᱠᱩᱞ ᱨᱮ?
ᱦᱚᱸ ᱡᱷᱚᱛ ᱡᱷᱚᱛᱚ ᱤᱥᱠᱩᱞ ᱨᱮᱜᱮ᱾
ᱚᱸ᱾ ᱚ, ᱛᱟ ᱱᱟᱯᱟᱭ ᱜᱮᱭᱟ᱾
ᱵᱟᱹᱧ ᱞᱟᱹᱭ ᱫᱟᱲᱮᱭᱟᱫᱮᱭᱟ, ᱟᱞᱮ ᱱᱤᱭᱟᱹ ᱥᱩᱨ ᱠᱚᱨᱮᱱᱟᱜ ᱤᱥᱠᱩᱞ ᱨᱮᱫᱚ ᱯᱮᱭᱟ ᱯᱩᱱᱭᱟ ᱥᱠᱩᱞ ᱨᱮᱫᱚ ᱠᱚ᱾ ᱯᱟᱲᱦᱟᱣᱮᱫ ᱠᱚᱣᱟ ᱛᱚ ᱦᱩᱭ ᱫᱟᱲᱤᱜ᱾ ᱥᱮ ᱡᱷᱚᱛᱚ ᱤᱥᱠᱩᱞ ᱨᱮᱜᱮ ᱠᱚ ᱯᱟᱲᱦᱟᱣᱮᱫ ᱠᱚᱣᱟ᱾
ᱦᱳᱭ ᱦᱳᱭ᱾
ᱟᱨ ᱡᱟᱦᱟᱸ ᱛᱤᱱᱟᱹᱜ ᱪᱮᱫᱚᱜ ᱥᱟᱱᱟ ᱠᱚᱣᱟ ᱜᱤᱫᱽᱨᱟᱹ ᱠᱚ᱾ ᱪᱮᱫ ᱫᱟᱲᱮᱭᱟᱜᱼᱟ ᱠᱚ, ᱪᱮᱫ ᱫᱚ ᱵᱟᱝ ᱵᱷᱮᱡᱟ ᱞᱟᱹᱠᱛᱤ ᱠᱟᱱᱟ ᱦᱳᱭ᱾ ᱪᱮᱫᱚᱜ ᱞᱟᱠᱛᱤ ᱠᱟᱱ᱾
ᱦᱮᱸ᱾
ᱟᱫᱚ ᱴᱷᱤᱠ ᱚᱠᱛᱚ ᱠᱚ ᱦᱩᱭ ᱡᱟᱣᱨᱟᱭᱮᱱ ᱛᱟᱞᱟᱝᱼᱟ᱾
ᱦᱮᱸ, ᱦᱮᱸ ᱛᱚ ᱛᱟᱦᱞᱮ ᱟᱫᱚ ᱤᱱᱟᱹᱜ ᱜᱮ ᱯᱚᱨᱮ ᱨᱚᱯᱚᱲ ᱦᱩᱭᱩᱜᱼᱟ, ᱟᱨᱚ᱾
ᱦᱳᱭ ᱾
ᱦᱚᱭ᱾